ᱟᱯᱮ ᱜᱮ? ᱦᱮᱞᱳ ᱦᱮᱸ ᱜᱚᱝᱠᱮ ᱡᱚᱦᱟᱨ ᱜᱮ᱾ ᱚᱸ ᱪᱮᱫ ᱠᱚ ᱪᱮᱠᱟ ᱵᱟᱲᱟᱭ ᱦᱩᱭᱩᱜ ᱠᱟᱱᱟ ᱚᱱᱛᱮ?
ᱱᱤᱛᱚᱜ ᱫᱚ ᱚᱲᱟᱜ ᱠᱚᱨᱮ ᱜᱮ ᱟᱫᱚ ᱥᱮᱨᱚᱠᱚᱢ ᱫᱚ ᱪᱮᱫ ᱦᱚᱸ ᱪᱤᱠᱟᱹ ᱵᱟᱝ ᱦᱩᱭᱩᱜ ᱠᱟᱱᱟ ᱛᱚ ᱦᱚᱸᱚᱭ᱾ ᱡᱟᱹᱯᱩᱫ ᱫᱟᱭ ᱛᱚ ᱡᱟᱹᱯᱩᱫ ᱞᱮᱠᱟᱭ ᱫᱟᱜ ᱠᱟᱫᱟᱭ ᱮᱠᱷᱚᱱ ᱟᱫᱚ ᱚᱠᱟ ᱥᱮᱫ᱾
ᱦᱳᱭ ᱦᱳᱭ ᱱᱛᱱᱛᱮ ᱦᱚᱸ ᱚ ᱠᱟᱛᱷᱟ ᱢᱟ ᱠᱟᱱ ᱜᱮ ᱱᱚᱛᱮ ᱦᱚᱸ ᱚᱱᱠᱟᱜ ᱜᱮ ᱱᱚᱜᱼᱚᱭ ᱡᱟᱹᱯᱩᱫ ᱞᱮᱠᱟᱭ ᱫᱟᱜ ᱮᱫᱟᱭ ᱡᱩᱛ ᱛᱮᱦᱚᱸ ᱵᱟᱭ ᱫᱟᱜ ᱮᱫᱟ ᱟᱨ ᱥᱩᱫᱩ ᱯᱷᱤᱴᱤᱨ ᱯᱷᱤᱴᱤᱨ ᱮ ᱫᱟᱜ ᱮᱫᱟ᱾ ᱦᱮᱸᱥᱮ? ᱟᱨ ᱡᱟᱦᱟᱱᱟᱜ ᱠᱟᱹᱢᱤ ᱦᱚᱸ ᱵᱟᱝ ᱜᱟᱱᱚᱜ ᱠᱟᱱᱟ᱾ ᱵᱟᱝ?
ᱦᱳᱭ ᱮᱫᱚᱢ ᱚᱱᱠᱟ ᱜᱮ ᱛᱟᱨᱯᱚᱨᱮ ᱵᱮᱥ ᱵᱟᱲᱟ ᱜᱮ ᱮᱠᱷᱚᱱ ᱫᱚ
ᱦᱮᱸ ᱱᱤᱭᱟᱹ ᱜᱷᱟᱹᱲᱤ ᱫᱚ ᱵᱮᱥ ᱵᱟᱲᱟ ᱜᱮ ᱟᱫᱚ ᱟᱢᱜᱮ ᱚᱠᱟᱮ ᱞᱮᱠᱟ?
ᱦᱳᱭ ᱤᱧᱦᱚᱸ ᱮᱠᱷᱚᱱ ᱫᱚ ᱱᱤᱭᱟᱹ ᱜᱷᱟᱹᱲᱤ ᱫᱚ ᱵᱮᱥ ᱵᱟᱲᱟ ᱜᱮ ᱢᱱᱟᱹᱧ ᱜᱮᱭᱟ
ᱦᱚᱸ ᱪᱮᱫ ᱠᱚ ᱠᱟᱹᱢᱤ ᱠᱟᱹᱥᱱᱤ ᱦᱩᱭᱩᱜ ᱠᱟᱱᱟ ᱛᱟᱦᱚᱞᱮ ᱱᱤᱭᱟᱹ ᱫᱷᱲᱤ ᱫᱚ ᱞᱟᱹᱭᱮᱫᱟᱹᱧ ᱪᱮᱫ ᱠᱚ ᱠᱟᱹᱢᱤ ᱠᱟᱹᱥᱱᱤ ᱦᱩᱭᱩᱜ ᱠᱟᱱᱟ ᱛᱟᱦᱚᱞᱮ ᱱᱤᱭ ᱜᱷᱟᱹᱲᱤᱡ ᱫᱚ ᱜᱚᱝᱠᱮ ᱟᱸᱡᱚᱢ ᱠᱟᱱᱟ ᱨᱚᱲ
ᱛ ᱟᱫᱚ ᱥᱮ
ᱛᱟᱣᱟᱨᱮ ᱯᱨᱚᱵᱞᱮᱢ ᱮᱫᱟ ᱜᱚᱝᱠᱮ
ᱜᱚᱝᱠᱮ ᱟᱸᱡᱚᱢᱚᱜ ᱠᱟᱱᱟ
ᱦᱮᱸ ᱦᱮᱸ ᱟᱸᱡᱚᱢᱚᱜᱽ ᱠᱟᱱᱟ ᱛᱚ ᱢᱟ ᱞᱟᱹᱭ ᱛᱟᱵᱚᱱ ᱢᱮ
ᱚᱸ ᱞᱟᱹᱭ ᱫᱟᱹᱧ ᱟᱢᱜᱮ ᱪᱮᱫ ᱠᱚᱢ ᱪᱤᱠᱟᱹ ᱵᱟᱲᱟᱭᱮᱫᱟ ᱮᱠᱷᱚᱱ
ᱱᱤᱭᱟᱹ ᱜᱷᱟᱹᱲᱤ ᱫᱚ ᱪᱮᱫ ᱦᱚᱸ ᱵᱟᱝ ᱱᱚᱜ-ᱚᱭ ᱫᱩᱲᱩᱵ ᱵᱟᱲᱟ ᱦᱩᱭ ᱠᱟᱱᱟ ᱚᱱᱛᱮ ᱜᱚᱰᱟ ᱥᱮᱫ ᱪᱟᱞᱟᱣ ᱦᱩᱭ ᱞᱮᱱᱟ ᱛᱮᱦᱮᱧ ᱫᱚ ᱢᱮᱪ ᱛᱟᱦᱮᱸ ᱞᱮᱱᱟ ᱛᱚ ᱯᱷᱩᱴᱵᱚᱞ ᱠᱷᱮᱞ ᱨᱮᱱᱟᱜ ᱢᱮᱪ ᱟᱫᱚ ᱠᱷᱮᱞ ᱠᱟᱛᱮᱫ ᱞᱮ ᱦᱮᱡᱽ ᱮᱱᱟ ᱦᱮᱸ ᱟᱫᱚ ᱱᱮᱸ ᱡᱚᱢ ᱵᱟᱲᱟ ᱠᱟᱛᱮᱜ ᱡᱤᱨᱟᱹᱣ ᱵᱟᱲᱟ ᱦᱩᱭᱩᱜ ᱠᱟᱱᱟ᱾ ᱡᱟᱯᱩᱫ ᱡᱟᱯᱩᱫ ᱠᱟᱴᱤᱡᱽ ᱞᱮ ᱠᱷᱮᱞ ᱜᱮᱫᱟ ᱟᱨᱠᱤ
ᱚ ᱟᱪᱪᱷᱟ ᱚᱱᱟ ᱯᱷᱩᱴᱵᱚᱞ ᱫᱚ ᱢᱟᱱᱮ ᱥᱚᱯᱛᱟᱦᱨᱮ ᱯᱮ ᱯᱮᱠᱴᱤᱥ ᱤᱫᱤᱭᱟ ᱥᱮ ᱚᱠᱟᱞᱮᱠᱟ ᱥᱩᱫᱩ ᱢᱮᱪ ᱜᱮᱯᱮ ᱠᱷᱮᱞ ᱠᱟᱱᱟ ᱥᱮ
ᱦᱮᱸ ᱚᱱᱠᱟ ᱜᱮ ᱟᱞᱮ ᱫᱚ ᱮᱢᱱᱤᱛᱮ ᱠᱷᱮᱞ ᱫᱚᱞᱮ ᱠᱷᱮᱹᱞᱟ ᱫᱤᱱᱟᱹᱢ ᱛᱟᱨᱟᱥᱤᱧ ᱵᱮᱲᱟ ᱟᱫᱚ ᱮᱱᱛᱮ ᱨᱮᱦᱚᱸ ᱱᱚᱜ-ᱚᱭ ᱥᱚᱱᱤᱵᱟᱨ ᱨᱚᱭᱤᱵᱟᱨ ᱱᱚᱣᱟ ᱫᱚ ᱦᱟᱜ ᱠᱟᱹᱴᱤᱡᱽ ᱢᱮᱪ ᱠᱚᱞᱮ ᱫᱚᱦᱚᱭ ᱜᱤᱭᱟᱹ ᱦᱮᱸ ᱮᱴᱟᱜ ᱜᱤᱫᱽᱨᱟᱹ ᱠᱚ ᱥᱟᱶ ᱡᱮ ᱮᱴᱟᱜ ᱟᱹᱛᱩ ᱠᱚᱨᱮᱱ ᱜᱤᱫᱽᱨᱟᱹ ᱠᱚᱠᱚ ᱦᱤᱡᱩᱜ-ᱟ ᱛᱚ ᱠᱷᱮᱞ ᱛᱚ ᱩᱱᱠᱩ ᱥᱟᱶᱞᱮ ᱠᱷᱮᱞ ᱜᱮᱭᱟ ᱜᱚᱝᱠᱮ ᱟᱢ ᱯᱷᱩᱴᱵᱚᱞ ᱠᱚᱫᱚᱢ ᱠᱷᱮᱞ ᱵᱟᱲᱟᱭᱟ ᱥᱮ ᱵᱟᱝ
ᱦᱳᱭ ᱠᱷᱮᱞ ᱫᱚ ᱠᱷᱮᱞ ᱵᱟᱲᱟ ᱦᱩᱭ ᱠᱚᱜ ᱜᱮᱭᱟ ᱛᱟᱨᱯᱚᱨᱮ ᱟᱫᱚ ᱦᱮᱸᱛᱚᱜ ᱫᱚ ᱚᱠᱛᱚ ᱠᱚ ᱵᱟᱝ ᱧᱟᱢᱚᱜ ᱠᱟᱱᱟ ᱛᱟᱨᱯᱚᱨᱮ ᱟᱫᱚ ᱮᱢᱚᱱ ᱢᱤᱫᱴᱟᱝ ᱚᱱᱟ ᱯᱷᱩᱴᱵᱚᱞ ᱠᱷᱮᱞ ᱫᱚ ᱱᱮᱥᱟ ᱦᱚᱸ ᱱᱮᱥᱟ ᱜᱮ ᱠᱟᱱᱟ ᱢᱟᱱᱮ ᱥᱤᱡᱤᱱ ᱨᱮ ᱚᱲᱟᱜ ᱨᱮ ᱛᱟᱦᱟᱣ ᱵᱟᱝ ᱛᱟᱦᱟᱣ ᱛᱷᱤᱨ ᱜᱟᱱᱚᱜ-ᱟ ᱚᱲᱟᱜ ᱨᱮᱱᱟᱜ ᱠᱟᱹᱢᱤ ᱡᱚᱛᱚ ᱰᱷᱤᱞᱟᱹᱣ ᱩᱛᱟᱹᱨᱚᱜ-ᱟ ᱚᱱᱟ ᱠᱷᱟᱹᱛᱤᱨ ᱛᱮ ᱟᱫᱚ ᱱᱤᱛᱚᱜ ᱠᱟᱴᱤᱜ ᱠᱤᱪᱷᱤ ᱟᱫᱚ ᱚᱱᱠᱟ ᱵᱮᱥᱛᱚ ᱨᱮ ᱛᱟᱦᱮᱸ ᱦᱩᱭ ᱞᱮᱱᱛᱮ ᱚᱞᱚᱜ ᱯᱟᱲᱦᱟᱜ ᱥᱮᱫᱚᱢ ᱰᱷᱤᱞᱟᱹᱣ ᱜᱚᱫ ᱞᱮᱱ ᱛᱟᱦᱮᱸ ᱠᱷᱟᱹᱛᱤᱨ ᱛᱮ ᱟᱫᱚ ᱠᱮᱞ ᱠᱚᱫᱚ ᱠᱟᱹᱴᱤᱡᱽ
ᱮᱠᱟᱞ-ᱮᱠᱟᱞ ᱱᱚᱣᱟ ᱫᱚ ᱥᱟᱹᱨᱤ ᱠᱟᱛᱷᱟᱢ ᱞᱟᱹᱭ ᱠᱮᱫᱟ ᱜᱚᱝᱠᱮ ᱠᱟᱨᱚᱱ ᱤᱧ ᱦᱚᱧ ᱧᱮᱞ ᱠᱟᱜ ᱢᱟᱱᱮ ᱱᱚᱜ-ᱱᱟ ᱠᱷᱮᱞ ᱠᱷᱟᱹᱛᱤᱨ ᱢᱟᱱᱮ ᱤᱧ ᱚᱲᱟᱜ ᱠᱷᱚᱱᱟᱜ ᱮᱜᱮᱨᱠᱚ ᱮᱜᱮᱨ ᱵᱟᱲᱟ ᱟᱠᱟᱫᱤᱧᱟ ᱞᱮ ᱫᱟᱠᱚ ᱚᱲᱟᱜ ᱨᱮ ᱠᱟᱹᱢᱤ ᱵᱟᱹᱜᱤ ᱠᱟᱛᱮᱫ ᱦᱮᱸ ᱦᱟᱱᱮ ᱵᱚᱞ ᱠᱷᱮᱞ ᱮᱢ ᱪᱟᱞᱟᱜ-ᱟ ᱢᱟᱱᱮ ᱟᱫᱚ ᱪᱮᱫᱟ ᱵᱟᱢ ᱪᱟᱞᱟᱜ-ᱟ ᱜᱟᱛᱮ ᱠᱚᱠᱚ ᱞᱟᱹᱭ ᱫᱟ ᱟᱫᱚ ᱵᱟᱢ ᱪᱟᱞᱟᱜ-ᱟ ᱛᱚ ᱵᱟᱝ ᱜᱟᱱᱚᱜᱼᱟ ᱟᱨ ᱠᱟᱹᱢᱤ ᱢᱟᱢᱤ ᱫᱟᱹᱲ ᱵᱟᱜᱤ ᱦᱚᱴᱳ ᱠᱟᱛᱮ ᱪᱟᱞᱟᱣ ᱦᱩᱭᱩᱜ ᱜᱮᱭᱟ ᱟᱨ ᱵᱤᱥᱮᱥ ᱠᱟᱭᱛᱮ ᱟᱵᱚ ᱫᱚ ᱚᱞᱚᱜ ᱯᱨᱚᱫᱷᱟᱱ ᱠᱚᱲᱟ ᱠᱟᱱᱟ ᱵᱚᱱ ᱧᱮᱞ ᱦᱩᱭ ᱠᱟᱱᱟ ᱦᱮᱸ ᱜᱚᱝᱠᱮ ᱟᱨᱚ ᱧᱮᱞ ᱦᱩᱭ ᱠᱟᱱᱟ ᱚᱱᱟ ᱵᱤᱱᱤᱰ ᱦᱚᱭᱛᱳ ᱜᱟᱯᱟ ᱢᱮᱱᱟᱜᱼᱟ ᱛᱮᱦᱤᱧ ᱡᱩᱫᱤ ᱵᱚᱞ ᱠᱷᱮᱞ ᱢᱮᱱᱟᱜ ᱠᱷᱟᱱ ᱪᱚᱞᱚ ᱛᱮᱦᱤᱧ ᱜᱮ ᱵᱚᱞ ᱠᱷᱮᱞ ᱾
ᱮᱠᱫᱚᱢ ᱢᱟᱱᱮ ᱛᱚᱠᱷᱚᱱ ᱵᱤᱱᱤᱰ ᱨᱮᱱᱟᱜ ᱩᱭᱦᱟᱨ ᱦᱚᱸ ᱵᱟᱝ ᱦᱳᱭ ᱮᱠᱫᱚᱢ ᱟᱫᱚ ᱚᱱᱟ ᱵᱤᱱᱤᱰ ᱠᱚᱨᱮᱱᱟᱜ ᱩᱭᱦᱟᱹᱨ ᱠᱚᱦᱚᱸ ᱵᱟᱝ ᱛᱟᱦᱮᱱᱟ ᱛᱚᱠᱷᱚᱱ ᱫᱚ
ᱮᱠᱟᱞ ᱮᱠᱟᱞ ᱚᱱᱟ ᱥᱟᱹᱨᱤᱜᱮ ᱡᱟᱦᱟᱸᱢ ᱞᱟᱹᱭ ᱠᱟᱜᱼᱟ ᱱᱮᱥᱟ ᱯᱷᱩᱴᱵᱚᱞ ᱦᱮᱸ ᱟᱹᱰᱤ ᱢᱤᱫᱴᱟᱝ ᱱᱮᱥᱟ ᱠᱟᱱ ᱜᱮᱭᱟ ᱥᱟᱹᱨᱤ ᱠᱟᱛᱷᱟ ᱦᱳᱭ ᱡᱚᱫᱤ ᱚᱱᱟ ᱱᱮᱥᱟ ᱟᱨ ᱢᱤᱫ ᱫᱟᱢ ᱧᱩᱨᱩᱜᱼᱟ ᱵᱟᱝ ᱛᱚ ᱠᱟᱹᱢᱤ ᱠᱟᱹᱥᱱᱤ ᱵᱟᱹᱜᱤ ᱜᱚᱫ ᱠᱟᱜᱼᱟ ᱵᱟᱝ ᱜᱚᱝᱠᱮ
ᱮᱠᱫᱚᱢ ᱱᱚᱣᱟ ᱫᱚ ᱥᱟᱹᱨᱤ ᱠᱟᱛᱷᱟ ᱜᱮ ᱠᱟᱱᱟ ᱡᱟᱦᱟᱸᱭ ᱠᱷᱮᱞ ᱜᱤᱫᱽᱨᱟᱹ ᱟᱞᱮ ᱢᱟᱛᱚ ᱱᱚᱣᱟ ᱠᱚᱨᱮ ᱡᱟᱦᱟᱸᱭ ᱠᱚ ᱠᱷᱮᱞ ᱠᱟᱱ ᱛᱟᱞᱮᱭᱟ ᱢᱟᱱᱮ ᱚᱞᱚᱜ ᱯᱟᱲᱦᱟᱣ ᱯᱩᱨᱟᱹ ᱠᱚ ᱟᱹᱰᱤ ᱠᱚ ᱰᱷᱤᱞᱟᱹᱣ ᱩᱛᱟᱹᱨ ᱟᱠᱟᱫᱟ ᱠᱷᱮᱞ ᱠᱷᱟᱹᱛᱤᱨ ᱛᱮ ᱟᱫᱚ ᱱᱤᱡᱮ ᱦᱚᱸ ᱠᱟᱹᱴᱤᱡᱽ ᱩᱭᱦᱟᱹᱨ ᱵᱷᱟᱵᱱᱟ ᱜᱚᱫ ᱦᱩᱭᱱᱟ ᱛᱚ ᱡᱮ ᱩᱱᱟᱹᱜ ᱚᱞᱚᱜ ᱯᱟᱲᱦᱟᱜ ᱰᱷᱤᱞᱟᱹᱣ ᱞᱮᱠᱷᱟᱱ ᱛᱚ ᱵᱟᱝ ᱜᱟᱱᱚᱜ ᱱᱚᱣᱟ ᱜᱮ ᱮᱠᱷᱚᱱ ᱵᱷᱚᱵᱤᱥᱥᱚᱛ ᱫᱚ ᱚᱞᱚᱜ ᱯᱟᱲᱦᱟᱣ ᱠᱚᱜᱮ ᱟᱫᱤ ᱱᱚᱣᱟ ᱠᱷᱮᱞ ᱠᱚᱫᱚ ᱛᱩᱠᱩᱢ ᱦᱟᱛᱟᱲ ᱦᱩᱭ ᱟᱠᱟᱱᱟ ᱛᱟᱯᱚᱨ ᱟᱨ ᱢᱤᱫᱴᱟᱝ ᱱᱮᱥᱟᱧ ᱧᱮᱞ ᱠᱮᱫᱟ ᱱᱚᱣᱟ ᱵᱚᱞ ᱠᱷᱮᱞ ᱨᱮ ᱢᱟᱱᱮ ᱡᱟᱦᱟᱸᱭ ᱠᱚ ᱵᱟᱵᱟ ᱛᱟᱠᱚ ᱵᱟᱠᱚ ᱠᱷᱮᱞ ᱜᱮᱭᱟ ᱜᱟ ᱛᱟᱠᱚ ᱚᱠᱚᱭ ᱦᱮᱱᱟᱜ ᱠᱚᱣᱟ ᱢᱟᱱᱮ ᱟᱞᱮ ᱱᱚᱣᱟ ᱫᱷᱟᱨᱮ ᱛᱤᱱ ᱴᱷᱮᱱ ᱵᱚᱞ ᱠᱷᱮᱞ ᱦᱩᱭᱩᱜᱼᱟ ᱢᱟᱱᱮ ᱜᱚᱴ ᱚᱲᱟᱜ ᱨᱮᱱᱟᱜ ᱪᱟᱥ ᱠᱟᱹᱢᱤ ᱥᱚᱢᱚᱭ ᱜᱮ ᱟᱨ ᱚᱱᱟ ᱠᱷᱮᱞ ᱠᱚ ᱮᱛᱚᱦᱚᱵᱚᱜ-ᱟᱛᱚ ᱢᱟᱱᱮ ᱡᱚᱛᱚ ᱠᱤᱪᱷᱩ ᱠᱟᱹᱢᱤ ᱵᱟᱹᱜᱤᱭᱟᱛᱮ ᱠᱷᱮᱞ ᱧᱮᱞ ᱫᱚᱠᱚ ᱪᱟᱞᱟᱜ ᱜᱮᱭᱟ ᱠᱚ ᱮᱠᱫᱚᱢ᱾
ᱦᱮᱸ ᱱᱚᱣᱟ ᱫᱚ ᱟᱯᱱᱟᱨ ᱥᱚᱢᱚᱭ ᱧᱮᱞ ᱦᱩᱭ ᱟᱠᱟᱱᱟ ᱥᱮ ᱟᱫᱚ ᱮᱱᱛᱮ ᱨᱮᱦᱚᱸ ᱱᱤᱡᱮ ᱫᱚ ᱱᱚᱜᱼᱚᱭ ᱡᱟᱦᱟᱸᱢ ᱞᱟᱹᱭ ᱠᱮᱫ ᱞᱮᱠᱟ ᱚᱞᱚᱜ ᱯᱟᱲᱦᱟᱣ ᱠᱚᱲᱟ ᱛᱚ ᱟᱵᱚ ᱫᱚ ᱟᱫᱚ ᱵᱷᱚᱵᱤᱥᱥᱚᱛ ᱨᱮᱱᱟᱜ ᱩᱭᱦᱟᱹᱨ ᱠᱟᱛᱮ ᱦᱟᱸᱜ ᱟᱵᱚ ᱫᱚ ᱠᱟᱹᱴᱤᱡ ᱫᱚᱵᱚ ᱱᱚᱣᱟ ᱠᱚᱨᱮ ᱫᱚᱵᱚᱱ ᱛᱷᱩᱠᱩᱢ ᱜᱮᱭᱟ᱾ ᱩᱝᱠᱩ ᱡᱟᱦᱟᱸᱭ ᱵᱟᱝ ᱠᱚ ᱚᱞᱚᱜ ᱯᱟᱲᱦᱟᱜ ᱛᱟᱵᱚᱱᱟ ᱩᱝᱠᱩ ᱟᱫᱚ ᱩᱱ ᱥᱚᱢᱚᱭ ᱨᱮᱠᱚ ᱫᱟᱬᱟᱱ ᱛᱮ ᱧᱮᱞ ᱦᱩᱭ ᱠᱟᱱᱟ ᱢᱟᱱᱮ ᱚᱲᱟᱜ ᱨᱮᱦᱚᱸ ᱠᱚ ᱮᱜᱮᱨ ᱯᱚᱨᱮ ᱦᱚᱸ ᱮᱱᱛᱮ ᱨᱮᱦᱚᱸ ᱡᱟᱦᱟᱸᱨᱮ ᱵᱚᱞ ᱠᱷᱮᱞ ᱦᱩᱭᱩᱜ ᱠᱟᱱᱟ ᱚᱸᱰᱮ ᱫᱚ ᱪᱟᱞᱟᱜ ᱠᱟᱱ ᱜᱮᱭᱟ ᱥᱮ ᱟᱯᱱᱟᱨ ᱥᱚᱵ ᱵᱤᱫᱟᱹᱞ ᱨᱮᱦᱚᱸ ᱥᱮᱢ ᱠᱚᱱᱴᱨᱳᱞᱟ ᱦᱮᱸᱥᱮ ᱵᱟᱝ
ᱦᱳᱭ ᱦᱳᱭ ᱮᱠᱫᱚᱢ᱾
ᱠᱤᱱᱛᱩ ᱩᱱᱠᱩ ᱴᱷᱮᱱ ᱫᱚ ᱚᱱᱟ ᱠᱚᱱᱴᱨᱳᱞ ᱡᱤᱱᱤᱥ ᱥᱟᱶ ᱩᱱᱠᱩ ᱫᱚ ᱟᱨᱚ ᱵᱟᱠᱚ ᱫᱚᱦᱚᱭᱟ᱾
ᱮᱠᱫᱚᱢ
ᱟᱯᱮ ᱚᱱᱟ ᱠᱚᱨᱮ ᱵᱚᱞ ᱠᱷᱮᱞ ᱦᱩᱭᱩᱜᱼᱟ ᱥᱮ ᱵᱟᱝ ᱜᱚᱝᱠᱮ?
ᱦᱩᱸ, ᱱᱚᱣᱟ ᱫᱷᱟᱨᱮ ᱦᱩᱭᱩᱜ ᱜᱮᱭᱟ ᱟᱞᱮ ᱱᱚᱣᱟ ᱫᱷᱟᱨᱮ ᱯᱟᱥᱮ᱾ ᱟᱞᱮ ᱫᱷᱟᱨᱮ ᱢᱤᱫᱴᱟᱝ ᱦᱮᱱᱟᱜ ᱜᱮᱭᱟ ᱢᱟᱱᱮ ᱚᱱᱟ ᱜᱮ ᱟᱞᱮ ᱥᱩᱨᱚᱜ ᱟᱞᱮ ᱛᱟᱨᱯᱚᱨᱮ ᱦᱮᱱᱟᱜ ᱟᱨᱚ ᱦᱩᱭᱩᱜ ᱜᱮᱭᱟ ᱠᱟᱹᱴᱤᱡ ᱜᱟᱱ ᱥᱟᱺᱜᱧᱚᱜᱼᱟ᱾ ᱚᱸᱰᱮ ᱜᱮ ᱠᱟᱹᱴᱤᱡ ᱢᱟᱱᱮ ᱫᱷᱟᱢᱟᱠᱟ ᱦᱩᱭᱩᱜᱼᱟ ᱥᱮᱬᱟ ᱠᱷᱮᱞ ᱫᱚ ᱟᱨᱠᱤ ᱚᱸᱰᱮ ᱜᱮ ᱚᱸᱰᱮ ᱫᱚ ᱴᱤᱠᱤᱴ ᱫᱤᱭᱮ ᱧᱮᱞ ᱪᱟᱞᱟᱣ ᱦᱩᱭᱩᱜ ᱜᱮᱭᱟ᱾
ᱚ ᱟᱫᱚ ᱟᱯᱮ ᱟᱛᱳ ᱨᱮᱫᱚ ᱪᱮᱫ ᱦᱩᱰᱤᱧ ᱦᱩᱰᱤᱧ ᱵᱚᱞ ᱠᱷᱮᱞ?
ᱦᱩᱸ ᱟᱞᱮ ᱴᱷᱮᱱ ᱦᱚᱸ ᱦᱩᱭᱩᱜ ᱜᱮᱭᱟ ᱟᱫᱚ ᱦᱩᱰᱤᱧ ᱵᱚᱞᱛᱮ ᱦᱩᱰᱤᱧ ᱫᱚ ᱵᱟᱝ ᱞᱮᱭᱟ ᱟᱞᱮ ᱴᱷᱮᱱ ᱫᱚ ᱚᱝᱠᱟ ᱰᱮᱲ ᱞᱟᱠᱷ ᱴᱟᱠᱟ ᱨᱮᱱᱟᱜ ᱫᱷᱟᱢᱟᱠᱟ ᱦᱩᱭᱩᱜᱼᱟ ᱟᱨᱠᱤ
ᱟᱪᱪᱷᱟ ᱟᱪᱪᱷᱟ ᱵᱟᱝ ᱟᱫᱚ ᱦᱩᱰᱤᱧ ᱫᱚ ᱵᱟᱝ ᱦᱩᱰᱤᱧᱟ ᱰᱮᱲ ᱞᱟᱠᱷ ᱦᱚᱸ ᱟᱹᱰᱤ ᱢᱟᱨᱟᱝ ᱠᱟᱹᱣᱰᱤ ᱜᱮ ᱠᱟᱱᱟ ᱵᱟᱝ ᱥᱮ
ᱦᱳᱭ ᱟᱫᱚ ᱱᱚᱣᱟ ᱠᱚᱨᱮ ᱫᱚ ᱚᱝᱠᱟ ᱮᱢᱱᱤ ᱟᱵᱚ ᱱᱚᱣᱟ ᱰᱤᱥᱴᱤᱠ ᱠᱷᱚᱱ ᱜᱮ ᱠᱚ ᱦᱤᱡᱩᱜ-ᱟ ᱠᱚ ᱛᱟᱯᱚᱨᱮ ᱟᱨ ᱡᱟᱦᱟᱸ ᱟᱨ ᱢᱤᱫᱴᱟᱝ ᱦᱮᱱᱟᱜᱼᱟ ᱚᱸᱰᱮ ᱫᱚ ᱮᱠᱷᱚᱱ ᱦᱚᱸ ᱦᱩᱭᱩᱜᱼᱟ ᱚᱸᱰᱮ ᱫᱚ ᱢᱟᱱᱮ ᱡᱟᱦᱟᱸᱭ ᱯᱷᱚᱨᱱᱟᱨ ᱠᱚ ᱩᱝᱠᱩ ᱦᱚᱸᱠᱚ ᱟᱹᱜᱩ ᱵᱟᱲᱟ ᱠᱚ ᱜᱮᱭᱟ ᱠᱚ ᱟᱫᱚ ᱞᱟᱦᱟ ᱛᱮ ᱫᱚ ᱟᱹᱜᱩ ᱯᱩᱨᱟᱹ ᱱᱟ ᱠᱟᱱᱟ ᱫᱚ ᱱᱮᱛᱟᱨ ᱠᱚ ᱱᱤᱭᱟᱹᱠᱟ ᱛᱮ ᱡᱮ ᱯᱮᱭᱟ ᱯᱟᱴᱱᱟᱨ ᱠᱷᱚᱱ ᱵᱤᱥᱤ ᱫᱚ ᱵᱟᱝ ᱜᱟᱱᱚᱜᱼᱟ ᱛᱷᱩᱝ
ᱚ ᱢᱟᱱᱮ ᱡᱟᱹᱥᱛᱤ ᱟᱫᱚ ᱟᱹᱜᱩ ᱵᱟᱝ ᱜᱟᱱᱚᱜᱼᱟ ᱵᱟᱝ?
ᱦᱳᱭ ᱟᱫᱚ ᱱᱟᱦᱟᱜ ᱛᱚ ᱱᱮᱛᱟᱨ ᱛᱚ ᱟᱸ ᱩᱝᱠᱩ ᱟᱵᱚ ᱵᱤᱥᱤ ᱵᱤᱥᱤ ᱡᱟᱦᱟᱸ ᱟᱠᱚ ᱠᱚ ᱠᱷᱮᱞ ᱠᱟᱱᱟ ᱱᱩᱠᱩ ᱦᱚᱸ ᱱᱮᱛᱟᱨ ᱫᱚ ᱟᱹᱰᱤ ᱵᱮᱥᱴ ᱠᱚ ᱠᱷᱮᱞ ᱠᱟᱱᱟ ᱯᱷᱚᱨᱱᱟᱚᱨ ᱠᱷᱚᱱ ᱫᱚ᱾
ᱮᱠᱟᱞ ᱮᱠᱟᱞ ᱟᱹᱰᱤ ᱱᱟᱯᱟᱭ ᱤᱧ ᱦᱚ ᱜᱚᱝᱠᱮ ᱚᱱᱟᱜᱤᱧ ᱞᱟᱹᱭ ᱠᱮᱭᱟ ᱢᱟᱱᱮ ᱱᱟᱦᱟᱜ ᱫᱤᱱ ᱨᱮ ᱡᱩᱫᱤ ᱵᱚᱱ ᱧᱮᱞᱟ ᱟᱠᱚ ᱡᱟᱦᱟᱸ ᱯᱷᱚᱨᱮᱱᱟᱨ ᱠᱚᱠᱚ ᱟᱹᱜᱩᱭᱮᱫ ᱠᱚᱣᱟ ᱟᱨ ᱟᱵᱚ ᱱᱚᱣᱟ ᱟᱛᱳ ᱫᱤᱥᱚᱢ ᱨᱮᱱ ᱠᱚᱲᱟ ᱡᱟᱦᱟᱸ ᱞᱮᱠᱟ ᱠᱚ ᱠᱷᱮᱞ ᱠᱟᱱᱟ ᱛᱚ ᱩᱝᱠᱩ ᱦᱚᱸ ᱩᱝᱠᱩ ᱠᱷᱚᱱᱟᱜ ᱟᱹᱰᱤ ᱪᱮᱛᱟᱱ ᱨᱮᱠᱚ ᱠᱷᱮᱞ ᱠᱟᱱ ᱛᱟᱵᱚᱱᱟ ᱦᱮᱸ ᱥᱮ ᱵᱟᱝ
ᱦᱳᱭ ᱛᱚ ᱮᱠᱫᱚᱢ ᱚᱱᱮ ᱛᱚ ᱯᱮᱠᱴᱤᱥ ᱨᱮ ᱢᱮᱱᱟᱜ ᱠᱚᱣᱟ ᱥᱮ ᱟᱛᱳ ᱠᱚᱲᱟ ᱠᱚ
ᱦᱳᱭ ᱦᱳᱭ ᱮᱠᱟᱞ ᱮᱠᱟᱞ ᱚᱱᱟ ᱢᱟ ᱠᱟᱱ ᱜᱮ ᱛᱟᱦᱚᱞᱮ ᱵᱚᱞ ᱠᱚᱫᱚ ᱛᱟᱦᱚᱞᱮᱢ ᱠᱷᱮᱞ ᱜᱮᱭᱟ ᱵᱟᱝ?
ᱦᱳᱭ ᱟᱫᱚ ᱱᱮᱛᱟᱨ ᱫᱚ ᱥᱚᱝᱜᱮ ᱯᱨᱚᱛᱮᱠ ᱫᱤᱱ ᱠᱷᱮᱞ ᱵᱟᱲᱟᱭ ᱦᱩᱭᱩᱜ ᱜᱮᱭᱟ ᱟᱨᱠᱤ᱾ ᱦᱮᱸ ᱴᱟᱣᱟᱨ ᱫᱚ ᱢᱮᱱᱟᱜᱼᱟ ᱞᱮᱠᱤᱱ ᱠᱟ ᱪᱮ ᱨᱢᱤᱞ ᱠᱚᱟᱭ ᱨᱟᱠᱟᱵ ᱟᱠᱟᱫᱟ ᱱᱚᱛᱮ ᱟᱫᱚ ᱦᱚᱭᱛᱚ᱾
ᱦᱮᱸ ᱦᱮ‌ᱸ ᱦᱮᱸ ᱚᱝᱠᱟ ᱜᱮ ᱱᱚᱛᱮ ᱦᱚᱸ ᱦᱟᱸᱜ ᱨᱤᱢᱤᱞ ᱠᱚ ᱨᱟᱠᱟᱵ ᱫᱟᱭ ᱛᱚ ᱱᱚᱱᱛᱮ ᱫᱚ ‌ᱟᱨ ᱛᱟᱦᱞᱮ ᱪᱟᱥᱟᱵᱟᱫ ᱠᱚᱫᱚ ᱛᱟᱦᱚᱞᱮ ᱯᱮ ᱟᱨᱟᱢᱵᱷᱚ ᱠᱮᱜᱼᱟ ᱥᱮ ᱵᱟᱝ?
ᱪᱟᱥ ᱟᱵᱟᱫ ᱠᱚ ᱟᱹᱣᱨᱤᱭᱟᱜᱼᱟ ᱮᱠᱷᱚᱱ‌ ᱦᱚᱸ ᱟᱫᱚ ᱦᱚᱸᱜ-ᱚᱭ ᱫᱟᱜ ᱡᱟᱹᱲᱤᱭ ᱫᱟᱭ ‌ᱛᱚ ᱮᱠᱷᱚᱱ ᱫᱟᱜ ᱟᱣᱨᱤ ᱞᱟᱜᱟᱜᱼᱟ ᱫᱟᱜ ᱠᱚ ᱞᱟᱜᱟᱣ ᱞᱮᱱᱠᱷᱟᱱ ᱜᱮ ᱟᱫᱚ ᱵᱟᱹᱫᱽ ᱠᱷᱮᱛ ᱨᱮᱜᱮ ᱮᱠᱷᱚᱱ ᱢᱤᱫ ᱪᱟᱸᱫᱳ ᱞᱮᱠᱟ ᱫᱚ ᱢᱟᱴᱷ ᱨᱮᱜᱮ ᱛᱟᱸᱦᱮ ᱦᱟᱛᱟᱲ ᱦᱩᱭᱩᱜᱼᱟ, ᱟᱯᱮ ᱛᱟᱦᱚᱞᱮ ᱯᱮ ᱞᱟᱜᱟᱣ ᱠᱮᱫᱟ ᱥᱮ ᱟᱹᱣᱨᱤ ᱟᱠᱚ?
ᱦᱮᱸ ᱜᱚᱝᱠᱮ ᱟᱞᱮ ᱦᱟᱸᱜ ᱛᱦᱮᱧ ᱨᱚᱦᱚᱭ ᱞᱮᱠᱷᱟᱱ ᱜᱮ ᱯᱩᱨᱟᱹᱜ ᱛᱟᱞᱮᱭᱟ ᱜᱚᱴᱟ ᱵᱟᱹᱫᱽ ᱜᱮ ᱛᱮᱧ ᱦᱳ ᱯᱩᱱᱫᱤᱱ ᱯᱚᱨᱮ ᱞᱮ ᱨᱚᱦᱮᱫᱼᱟ᱾ ᱟᱨ ᱛᱮᱦᱮᱧ ᱠᱷᱟᱱᱜ ᱜᱮ ᱢᱩᱪᱟᱹᱫᱚᱜᱼᱟ ᱨᱚᱦᱚᱭ ᱫᱚ ᱠᱩᱲᱟᱹᱜᱼᱟ᱾ ᱢᱟᱱᱮ ᱟᱞᱮ ᱜᱮ ᱵᱤᱥᱮᱥ ᱠᱚᱨᱮ ᱟᱞᱮ ᱜᱮᱞᱮ ᱨᱚᱦᱚᱭᱮᱫᱼᱟ ᱦᱮᱸ᱾
ᱟᱯᱮᱥᱮᱫ ᱫᱚ ᱚᱱᱠᱟ ᱥᱮᱨᱢᱟ ᱡᱟᱹᱲᱤ ᱜᱮ ᱫᱟᱜ ᱞᱟᱜᱟᱣᱱᱟ ᱥᱮ ᱢᱤᱱᱤ ᱫᱟᱜ ᱠᱚᱛᱮ ᱯᱮ ᱨᱚᱦᱚᱭᱮᱫᱟ?
ᱮ ᱟᱞᱮ ᱫᱚᱱᱟᱜ ᱮ ᱟᱨ ᱮᱢᱚᱱ ᱡᱟᱭᱜᱟᱨᱮ ᱵᱟᱹᱭᱦᱟᱹᱲ ᱢᱮᱱᱟᱜ ᱛᱟᱞᱮᱭᱟ ᱡᱟᱦᱟᱸ ᱫᱚ ᱦᱩᱭᱩᱜ ᱠᱟᱱᱟ ᱪᱟᱥᱟ ᱠᱚ ᱥᱟᱶᱛᱮ ᱦᱮᱱᱟᱜ ᱛᱟᱞᱮᱭᱟ ᱛᱚ ᱟᱫᱚ ᱚᱸᱰᱮ ᱫᱚ ᱦᱟᱸᱜ ᱩᱱᱠᱩ ᱡᱩᱫᱤ ᱠᱚ ᱨᱚᱦᱚᱭ ᱯᱩᱨᱟᱹᱣ-ᱟ ᱟᱫᱚ ᱚᱸᱰᱮ ᱫᱚᱜ ᱴᱟᱠᱴᱟ ᱫᱚ ᱦᱟᱜ ᱵᱟᱢ ᱤᱫᱤ ᱫᱟᱲᱮᱭᱟᱜᱼᱟ ᱦᱮᱸᱥᱮ ᱟᱫᱚ ᱪᱤᱠᱟᱛᱮ ᱩᱱᱟᱹᱜ ᱵᱟᱹᱫᱽ ᱫᱚᱢ ᱥᱤᱭᱟ ᱦᱮᱸ ᱥᱮ᱾ ᱱᱮᱛᱟᱨ ᱫᱤᱱ ᱫᱚ ᱰᱟᱝᱨᱟ ᱱᱟᱦᱮᱞᱳ ᱥᱤ ᱥᱤᱛᱮᱢ ᱞᱟᱸᱜᱟ ᱜᱚᱫᱚᱜᱼᱟ ᱟᱫᱚ ᱮᱰᱮᱠᱷᱟᱱ ᱟᱞᱮ ᱩᱱᱠᱩ ᱥᱟᱶᱛᱮᱜᱮ ᱟᱞᱮᱦᱚᱸ ᱛᱚᱞᱟ ᱠᱚᱫᱚᱞᱮ ᱜᱤᱰᱤᱭᱟ ᱨᱩᱜᱷᱱᱤ ᱯᱚᱨᱚᱵᱽ ᱠᱚ ᱯᱟᱨᱚᱢᱮᱱᱟ ᱥᱮ ᱛᱚᱠᱷᱚᱱ ᱜᱮᱞᱮ ᱛᱚᱞᱟ ᱠᱚᱫᱚᱞᱮ ᱜᱤᱰᱤ ᱠᱮᱭᱟ᱾ ᱚᱱᱟ ᱠᱚᱜᱮ ᱤᱭᱟᱹ ᱵᱟᱲᱟ ᱠᱟᱛᱮ ᱦᱚᱸᱜᱼᱚᱭ ᱩᱱᱠᱩ ᱥᱟᱶᱛᱮᱠᱚ ᱨᱚᱦᱚᱭ ᱦᱩᱭᱱᱟ ᱱᱚᱜᱼᱚᱭ ᱨᱚᱦᱚᱭ ᱪᱟᱞᱟᱜ ᱠᱟᱱᱟ ᱟᱫᱚ ᱟᱯᱱᱟᱨ ᱠᱚᱣᱟᱜ ᱜᱮ ᱤᱭᱟᱹ ᱢᱮᱱᱟᱜᱼᱟ ᱛᱚ ᱢᱤᱱᱤ ᱥᱤᱞᱮ ᱠᱚ ᱢᱮᱱᱟᱜᱼᱟ᱾ ᱟᱫᱚ ᱤᱱᱟᱹ ᱤᱭᱟᱹᱛᱮ ᱞᱚᱜᱚᱱ ᱜᱮ ᱨᱚᱦᱚᱭ ᱦᱩᱭᱩᱜ ᱠᱟᱱᱟ᱾ ᱦᱳᱭ
ᱮᱠᱫᱚᱢ ᱛᱟᱦᱚᱞᱮ ᱟᱹᱰᱤ ᱵᱮᱥᱴ᱾ ᱱᱤᱡᱮᱨᱟᱜ ᱜᱮ ᱡᱮᱦᱮᱛᱩ ᱢᱤᱱᱤ ᱥᱮᱞᱚ ᱠᱚ ᱢᱮᱱᱟᱜ ᱠᱷᱟᱱ ᱫᱚ ᱟᱫᱚ ᱱᱚᱜᱼᱚᱭ ᱱᱟᱦᱟᱜ ᱱᱤᱛᱚᱜ ᱧᱮᱞᱚᱜ ᱠᱟᱱᱟ ᱜᱚᱝᱠᱮᱢ ᱞᱟᱹᱭ ᱠᱮᱫᱼᱟ ᱡᱟᱦᱟᱸ ᱦᱳᱞ ᱴᱟᱠᱴᱟᱨ ᱨᱮ ᱟᱵᱚᱣᱟᱜ ᱪᱟᱥ ᱠᱚ ᱵᱟᱹᱜᱤ ᱠᱟᱛᱮ ᱟ ᱱᱤᱛᱚ ᱰᱟᱝᱨᱤ ᱱᱟᱦᱮᱞ ᱠᱚ ᱵᱟᱹᱜᱤ ᱠᱟᱛᱮ ᱮᱠᱦᱚᱱ ᱴᱟᱠᱴᱚᱨ ᱠᱟᱛᱮ ᱵᱚᱱ ᱪᱟᱥᱫᱟ ᱟᱫᱚ ᱱᱤᱛᱚᱜ ᱡᱩᱫᱤ ᱚᱸᱰᱮ ᱵᱟᱢ ᱪᱟᱥᱟ ᱩᱱᱠᱩ ᱡᱚᱫᱤ ᱵᱟᱢ ᱨᱚᱦᱚᱭ ᱜᱩᱲᱭᱟᱸᱶ ᱛᱟᱢᱟ ᱛᱟᱦᱚᱞᱮ ᱟᱫᱚ ᱚᱸᱰᱮ ᱴᱟᱠ ᱵᱟᱢ ᱵᱚᱞᱚ ᱫᱟᱲᱭᱟᱜᱼᱟ ᱪᱟᱥ ᱦᱚᱸ ᱯᱩᱨᱟᱹ ᱵᱮᱠᱟᱨ ᱩᱛᱟᱹᱨᱚᱜ ᱛᱟᱢᱟ᱾
ᱦᱳᱭ ᱦᱳᱭ ᱚᱱᱟ ᱢᱟ ᱠᱟᱛᱷᱟ ᱟᱫᱚ ᱚᱱᱟ ᱤᱭᱟᱹ ᱠᱟᱛᱮᱜ ᱜᱮ ᱟᱫᱚ ᱵᱟᱵᱟ ᱛᱟᱠᱚᱠᱚ ᱞᱟᱹᱭᱮᱫᱼᱟ ᱛᱟᱦᱚᱞᱮ ᱟᱵᱚ ᱢᱟᱱᱮ ᱛᱮᱦᱤᱧ ᱫᱚ ᱵᱟᱝᱞᱮ ᱨᱚᱦᱚᱭᱼᱟ ᱚᱱᱠᱟ ᱟᱠᱚᱜᱮ ᱵᱚᱪᱷᱚᱨ ᱫᱷᱚᱨᱮ ᱱᱚᱣᱟ ᱫᱚᱞᱮ ᱱᱚᱝᱠᱟ ᱟᱞᱮ ᱫᱚ ᱟ ᱟᱹᱛᱩ ᱨᱮᱱ ᱠᱷᱚᱱᱟᱜ ᱠᱟᱹᱴᱤᱡ ᱢᱟᱲᱟᱝ ᱧᱚᱜ ᱜᱮᱞᱮ ᱨᱚᱦᱚᱭ ᱜᱮᱭᱟᱹ᱾ ᱟᱫᱚ ᱚᱱᱮᱧ ᱞᱟᱹᱭᱟᱫ ᱢᱮ ᱚᱱᱠᱟ ᱟᱫᱚ ᱚᱸᱰᱮᱱᱟᱜ ᱥᱩᱫᱩ ᱥᱚᱢᱚᱥᱟ ᱠᱟᱛᱮ ᱫᱚᱢ ᱪᱤᱠᱟᱹᱭᱟ ᱜᱚᱴᱟ ᱜᱮᱮ ᱵᱟᱹᱫᱽ ᱢᱮᱱᱟᱜ ᱚᱱᱟ ᱠᱚᱦᱚᱸ ᱨᱚᱦᱚᱭ ᱠᱟᱜ ᱢᱮ ᱥᱟᱶ ᱛᱮᱞᱮ ᱨᱚᱦᱚᱭ ᱠᱟᱜᱼᱟ
ᱦᱳᱭ ᱟᱞᱮ ᱫᱚ ᱟᱫᱚ ᱡᱟᱦᱟᱸ ᱠᱚᱨᱮ ᱵᱟ. ᱫᱽ ᱦᱮᱱᱟᱜ ᱨᱮᱦᱚᱸ ᱮᱠᱷᱚᱱ ᱫᱚ ᱫᱟᱜ ᱦᱚᱸ ᱮᱤᱨᱤ ᱞᱟᱜᱟᱜᱼᱟ ᱛᱟᱦᱚᱞᱮ ᱱᱚᱣᱟ ᱢᱟᱴ ᱫᱚ ᱮᱠᱷᱚᱱᱳ ᱮᱛᱚᱦᱚᱵᱠᱚᱭ ᱮᱨᱤ ᱠᱚ ᱮᱛᱚᱦᱚᱵ ᱡᱟᱦᱟᱸ ᱠᱚᱨᱮ ᱵᱟᱹᱭᱦᱟᱹ ᱦᱮᱱᱟᱜ ᱠᱚᱣᱟ ᱨᱮᱦᱚᱸ ᱫᱟᱜ ᱦᱟᱥᱟ ᱠᱚ ᱚᱱᱟ ᱠᱚᱨᱮ ᱠᱷᱚᱱ ᱟᱫᱚ ᱟᱹᱨᱤ ᱞᱟᱜᱟᱜ ᱠᱷᱚᱱ ᱫᱟᱜ ᱜᱮ ᱵᱟᱹᱱᱩᱜᱼᱟ ᱦᱚᱜ-ᱚᱭ ᱦᱚᱞᱟ ᱠᱷᱚᱱ ᱠᱟᱹᱴᱤᱡ ᱮ ᱫᱟᱜ ᱦᱚᱞᱟ ᱠᱟᱹᱴᱤᱡ ᱮ ᱫᱟᱜ ᱵᱟᱲᱟ ᱠᱟᱫᱟ ᱟᱨ ᱱᱚᱜᱼᱚᱭ ᱛᱮᱦᱮᱧ ᱠᱟᱹᱴᱤᱡ ᱮ ᱫᱟᱜ ᱮ ᱛᱟᱦᱮᱸ ᱠᱟᱱᱟ
ᱦᱤᱛᱚᱜ ᱫᱚ ᱵᱟᱭ ᱫᱟᱜ ᱮᱫᱟ ᱱᱤᱛᱚᱜ ᱫᱚ ᱨᱤᱢᱤᱞᱠᱟᱭ ᱨᱟᱠᱟᱵ ᱟᱠᱟᱫᱟᱭ ᱟᱨᱠᱤ ᱨᱤᱢᱤᱞ ᱠᱚ ᱧᱮᱞᱚᱜ
ᱟᱞᱮ ᱫᱚ ᱦᱟᱸᱜ ᱦᱮᱸ ᱦᱮᱸ ᱥᱮᱛᱟᱜ ᱵᱮᱲᱟ ᱦᱚᱸ ᱫᱟᱜ ᱠᱮᱟᱭ ᱟᱨ ᱱᱤᱛᱩ ᱢᱮᱱᱫᱚ ᱫᱚ ᱫᱟᱜ ᱫᱚᱭ ᱫᱟᱜ ᱠᱟᱭ
ᱡᱮ ᱟᱫᱚ ᱟᱞᱮᱭᱟᱜ ᱫᱚ ᱚᱱᱠᱟ ᱟᱸ ᱴᱟᱠᱴᱟᱨ ᱠᱚ ᱦᱮᱡ ᱞᱮᱱᱠᱷᱟᱱ ᱢᱟᱱᱮ ᱢᱤᱫ ᱫᱷᱟᱣ ᱛᱮ ᱡᱷᱚᱛᱚ ᱠᱚ ᱥᱤ ᱜᱩᱲᱭᱟᱹᱣ ᱦᱚᱪᱚᱭᱟᱠᱚ ᱟᱨᱠᱤ ᱡᱟᱦᱟᱸᱠᱚᱨᱮ ᱴᱨᱟᱠᱴᱟᱨ ᱵᱚᱞᱚᱱᱟ ᱟᱫᱚ ᱮᱸ ᱢᱤᱫ ᱢᱩᱪᱟᱹᱫ ᱠᱷᱚᱱ ᱡᱚᱛᱚ ᱦᱚᱲᱟᱜ ᱮ ᱥᱤ ᱤᱫᱤᱭᱤᱭᱟᱟᱭ ᱠᱟᱨᱚᱱ ᱢᱤᱫ ᱫᱷᱟᱣ ᱡᱩᱫᱤ ᱚᱸᱰᱮ ᱠᱷᱱᱟᱜ ᱩᱰᱩᱝ ᱩᱛᱟᱹᱨᱟ ᱛᱟᱦᱚᱞᱮ ᱟᱫᱚ ᱴᱟᱠᱴᱟᱨ ᱵᱟᱞᱟ ᱫᱚ ᱜᱷᱩᱨᱮᱨ ᱫᱚ ᱟᱫᱚ ᱵᱟᱭ ᱵᱚᱞᱚ ᱫᱟᱲᱮᱭᱟᱜᱼᱟ ᱩᱱᱤᱭᱟᱜ ᱵᱟᱹᱫ ᱫᱚ
ᱦᱮᱸ ᱛᱤᱥᱮ ᱛᱤᱥᱮ ᱮᱢᱟᱢᱟ ᱚᱱᱟ ᱫᱚ ᱵᱟᱭ ᱧᱮᱞᱟ ᱵᱟᱝ ᱚᱝᱠᱟ ᱧᱮᱞ ᱵᱟᱲᱟᱭ ᱠᱟᱱᱟ ᱯᱩᱭᱥᱟᱹ ᱚᱱᱟ ᱫᱚ ᱵᱟᱝ ᱚᱠᱚᱭᱟᱜ ᱠᱟᱱᱟ ᱵᱟᱹᱫᱽ ᱥᱩᱫ ᱠᱩᱞᱤ ᱠᱮᱫ ᱢᱮᱭᱭᱟᱞ ᱴᱷᱤᱠ ᱜᱮᱭᱟ ᱱᱩᱱᱟᱹᱜ ᱢᱤᱱᱤᱴᱷ ᱦᱩᱭ ᱠᱟᱱ ᱛᱟᱭᱟ ᱯᱚᱨᱮ ᱛᱮ ᱟᱭᱟᱜ ᱵᱮᱯᱟᱨ ᱚᱱᱥᱟ ᱨᱚᱯᱲᱟ ᱮᱱᱠᱷᱟᱱ ᱱᱤᱛᱚᱜ ᱫᱚ ᱥᱤ ᱠᱩᱲᱟᱹᱣ ᱤᱫᱤᱭᱟ ᱵᱟᱝ ᱦᱮᱸ ᱟᱞᱚᱢ ᱛᱚ ᱱᱚᱝᱠᱟ ᱜᱮ
ᱟᱨ ᱢᱤᱫ ᱦᱚᱲ ᱵᱟᱨ ᱦᱚᱲ ᱡᱩᱫᱤ ᱚᱸᱰᱮ ᱵᱟᱹᱠᱤ ᱴᱚᱠᱟᱜᱼᱟ ᱜᱚᱴᱟ ᱨᱚᱦᱚᱭ ᱜᱩᱲᱭᱟᱹ ᱞᱮᱠᱷᱟᱱ ᱛᱟᱦᱚᱞᱮ ᱦᱚᱨᱚᱜ ᱩᱝᱠᱤᱱ ᱦᱚᱸ ᱟᱨ ᱱᱮᱛᱟᱨ ᱢᱚᱛᱚ ᱰᱟᱝᱨᱤ ᱱᱟᱦᱮᱞ ᱦᱚᱸ ᱵᱟᱹᱜ-ᱟ ᱮᱠᱫᱚᱢ
ᱟᱞᱮ ᱢᱚᱱᱫᱮᱫ ᱱᱚᱝ ᱦᱚᱭᱛᱳ ᱢᱤᱫ ᱦᱚᱲ ᱵᱟᱭ ᱪᱟᱞᱟᱣ ᱠᱟᱱᱟ ᱠᱟᱹᱢᱤ ᱪᱟᱞᱟᱣ ᱠᱟᱱᱟ ᱠᱤᱱᱛᱩ ᱵᱟᱭ ᱞᱟᱹᱭ ᱦᱚᱴᱚᱣ ᱠᱟᱜ-ᱟ ᱦᱮᱸᱥᱮ ᱮᱠᱷᱟᱹᱧ ᱪᱤᱠᱟᱹᱜᱼᱟ ᱚᱱᱟ ᱠᱚᱫᱚ ᱤᱧ ᱵᱟᱹᱱᱩᱜ ᱜᱮ ᱪᱤᱠᱟᱹᱭ ᱠᱟᱱᱟ ᱛᱟᱦᱚᱞᱮ ᱢᱟ ᱯᱷᱤᱠ ᱠᱟᱛᱟᱭ ᱠᱟᱱᱟ ᱚᱞ ᱠᱮᱫᱼᱟᱢ ᱟᱪᱷᱟ ᱟᱫᱚ ᱱᱟᱦᱚᱭ ᱯᱚᱨᱮᱛᱮ ᱨᱚᱯᱚᱲ ᱦᱩᱭᱩᱜᱼᱟ ᱱ ᱜᱮ ᱱᱚᱝᱠᱟ ᱱᱚᱝᱠᱟ ᱥᱤ ᱠᱟᱜ ᱛᱟᱢ ᱥᱤ ᱟᱠᱟᱛ ᱟᱞᱮ ᱦᱮᱸ ᱱᱚᱝᱠᱟ ᱠᱟᱛᱮ ᱥᱤ ᱫᱚ ᱥᱤ ᱵᱟᱲᱟ ᱦᱜᱚᱪᱚ ᱦᱩᱭ ᱠᱟᱱ ᱜᱮ
ᱦᱳᱭ ᱮᱠᱫᱚᱢ ᱟᱫᱚ ᱜᱚᱝᱠᱮ ᱛᱟᱦᱚᱞᱮ ᱟᱯᱮ ᱚᱱᱛᱮ ᱚᱱᱠᱟ ᱰᱝᱨᱤ ᱱᱟᱦᱮᱞ ᱠᱚ ᱦᱮᱱᱟᱜ ᱟᱥᱮ ᱵᱟᱹᱱᱩᱜᱼᱟ?
ᱢᱮᱱᱟᱜ ᱫᱚ ᱢᱮᱱᱟᱜ ᱜᱚᱝᱠᱮ ᱟᱫᱚ ᱠᱚᱢ ᱠᱚ ᱱᱮᱛᱟᱨ ᱫᱚᱠᱚ ᱚᱱᱟ ᱠᱚ ᱤᱭᱟᱹᱭ -ᱟ ᱾ ᱠᱟᱨᱚᱱ ᱧᱮᱞ ᱜᱮᱭᱟᱢ ᱡᱟᱦᱟᱸ ᱞᱮᱠᱟ ᱱᱟ ᱠᱟᱱᱟ ᱩᱱᱟᱹᱜ ᱜᱟᱱ ᱡᱩᱫᱤ ᱵᱟᱹᱫ ᱛᱟᱵᱚᱱ ᱛᱚ ᱥᱩᱫᱷᱩ ᱰᱝᱨᱤ ᱱᱟᱦᱟᱨ ᱡᱮᱱᱚ ᱯᱚᱱᱨᱚ ᱫᱤᱱ ᱜᱟᱱ ᱞᱟᱜᱟᱣ ᱜᱚᱫᱚᱜᱼᱟ ᱵᱟᱝ ᱾
ᱟᱫᱚ ᱚᱸᱰᱮ ᱠᱷᱟᱱ ᱡᱩᱫᱤ ᱟᱵᱚ ᱴᱟᱠᱟ ᱛᱮ ᱡᱩᱤ ᱢᱚᱬᱮ ᱫᱤᱱ ᱠᱟᱹᱢᱤᱛᱮ ᱦᱩᱭᱩᱜ ᱠᱟᱱ ᱛᱟᱵᱚᱱᱟ ᱾ ᱚᱱᱟ ᱴᱟᱠᱴᱟᱨ ᱜᱮ ᱟᱯᱱᱟᱨ ᱥᱟ ᱡᱚᱛᱚ ᱜᱮ ᱵᱟᱝ
ᱦᱮᱸ ᱾
ᱟᱫᱚ ᱦᱚᱭᱛᱚ ᱡᱟᱦᱟᱸ ᱠᱚ ᱪᱷᱤᱴ ᱠᱚ ᱦᱮᱥᱮ ᱡᱟᱦᱟᱸ ᱠᱚ ᱢᱟᱱᱮ ᱛᱚᱞᱟ ᱠᱷᱮᱛ ᱠᱚ ᱛᱟᱦᱮᱱᱟ ᱥᱮ ᱜᱚᱝᱠᱮ ᱚᱱᱟ ᱠᱚᱜᱮ ᱠᱟᱹᱴᱤᱡ ᱠᱚ ᱥᱤ ᱵᱟᱲᱟᱭ ᱤᱭᱟ ᱠᱚᱫᱚ ᱦᱚᱭ ᱦᱚᱭ ᱴᱷᱤᱠ
ᱮᱠᱫᱚᱢ ᱟᱫᱚ ᱦᱚᱜ-ᱚᱭ ᱱᱚᱣᱟ ᱜᱮ ᱥᱟᱹᱨᱤ ᱠᱟᱛᱷᱟᱢ ᱞᱟᱹᱭ ᱠᱮᱫᱟ ᱡᱮ
ᱦᱳᱭ ᱟᱞᱮ ᱱᱚᱛᱮ ᱦᱚᱸ ᱠᱟ ᱴᱚᱠᱴᱚᱨ ᱛᱮᱜᱮ ᱡᱚᱛᱚ ᱮᱠᱷᱚᱱ ᱫᱚ ᱟᱫᱚ ᱥᱚᱢᱚᱭ ᱨᱮᱱᱟᱜ ᱢᱤᱫᱴᱟᱝ ᱜᱨᱟᱠ ᱤᱱᱯᱚᱴᱮᱱ ᱡᱤᱱᱤᱥ ᱠᱟᱱᱟ ᱱᱟᱦᱟᱜ ᱡᱩᱜᱽ ᱨᱮᱫᱚ,
ᱢᱟᱱᱮ ᱟᱵᱚ ᱡᱚᱫᱤ ᱚᱸᱰᱮ ᱰᱟᱝᱨᱤ ᱱᱟᱦᱮᱞ, ᱯᱚᱱᱮᱨᱚ ᱫᱤᱱ ᱵᱚᱱ ᱞᱟᱜᱟᱣᱟ ᱚᱸᱰᱮ ᱴᱟᱠᱴᱟᱨ ᱛᱮ ᱚᱸᱰᱮ ᱢᱤᱫ ᱫᱤᱱ ᱛᱮᱜᱮ ᱠᱚᱢᱯᱞᱤᱴᱚᱜ ᱠᱟᱱ ᱛᱟᱵᱚᱱᱟ ᱾ ᱛᱟᱦᱚᱞᱮ ᱪᱮᱫᱟᱜ ᱩᱱᱟᱹᱜ ᱫᱤᱱ, ᱤᱱᱟᱹ ᱠᱷᱟᱹᱛᱤᱨ ᱜᱮ ᱱᱟᱦᱟᱜ ᱫᱚ ᱮᱠᱷᱚᱱ ᱫᱚ ᱢᱟᱱᱮ, ᱚᱱᱮ ᱚᱝᱠᱟ ᱡᱷᱚᱛᱚ ᱜᱮ ᱢᱮᱥᱤᱱ ᱜᱮᱭᱟ ᱡᱷᱚᱛᱚ ᱜᱮᱵᱚᱱ ᱟᱯᱱᱟᱨᱫᱟ ᱡᱟᱛᱮ ᱛᱟᱲᱟᱛᱟᱲᱤ ᱪᱟᱥ ᱜᱩᱲᱭᱟᱹᱣ ᱜᱚᱫᱚᱜ ᱛᱟᱵᱚᱱ ᱢᱟ ᱾
ᱟᱫᱚ ᱠᱟᱛᱷᱟ ᱜᱚᱝᱠᱮ ᱡᱮ ᱤᱧ ᱢᱤᱫᱴᱟᱝ ᱠᱟᱛᱷᱟ ᱞᱟᱹᱭ ᱜᱟᱱᱚᱜᱼᱟ ᱢᱟᱱᱮ, ᱥᱚᱵᱽ ᱥᱚᱢᱚᱭ ᱡᱩᱜᱽ ᱥᱟᱶᱛᱮ ᱛᱟᱞ ᱢᱤᱞᱟᱹ ᱠᱟᱛᱮᱜ ᱛᱟᱲᱟᱢ ᱥᱮᱻ ᱟ ᱪᱟᱞᱟᱣ ᱜᱮ ᱱᱟ ᱱᱟᱯᱟᱭᱟ ᱵᱟᱝ ᱥᱮ ᱱᱟᱦᱟᱜ ᱡᱩᱫᱤ ᱵᱚᱱ ᱞᱟᱹᱭᱟ ᱵᱟᱹᱧ ᱟᱯᱱᱟᱨᱟ ᱱᱚᱣᱟ ᱫᱚ ᱢᱩᱨᱠᱷᱟᱹᱢᱤ ᱪᱟᱲᱟ ᱪᱮᱫ ᱦᱚᱸ ᱵᱟᱝ ᱦᱩᱭᱩᱜᱼᱟ ᱵᱟᱝ ᱾ ᱦᱳᱭ ᱟᱪᱪᱷᱟ ᱜᱚᱝᱠᱮ ᱴᱷᱤᱜᱽᱜᱮ ᱡᱚᱦᱟᱨ ᱜᱮ ᱟᱹᱰᱤ ᱱᱟᱯᱟᱭᱤᱧ ᱵᱩᱡᱷᱟᱹᱣ ᱠᱮᱫᱟ ᱟᱢ ᱥᱟᱶ